ᱦᱩᱸ᱾
ᱦᱮᱞᱳ᱾
ᱦᱮᱞᱳ, ᱦᱮᱸ᱾
ᱦᱮᱞᱳ ᱡᱚᱦᱟᱨ ᱜᱮ ᱜᱚᱝᱠᱮ, ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ
ᱦᱮᱸ᱾
ᱛᱤᱨᱮ ᱛᱟᱦᱞᱮ ᱵᱮᱱ ᱡᱚᱢ ᱵᱟᱲᱟᱭᱟ? ᱦᱮᱸ ᱢᱚᱡᱽ ᱜᱮ᱾
ᱦᱳᱭ᱾ ᱢᱚᱸᱡᱽ ᱵᱚᱱ ᱛᱟᱦᱮᱸ ᱞᱮᱱ ᱠᱷᱟᱡ ᱜᱮ, ᱦᱮᱸ ᱨᱚᱲ ᱵᱮᱱ᱾ ᱟᱸ, ᱟᱹᱣᱨᱤᱭᱟᱜ-ᱟ ᱱᱤᱛᱳᱜ ᱫᱚ ᱱᱟᱥᱛᱟ ᱠᱚ ᱟᱹᱣᱨᱤᱭᱟᱜ-ᱟ ᱱᱤᱛᱳᱜ ᱦᱟᱸᱜ᱾ ᱱᱟᱥᱛᱟ ᱨᱤᱰᱤᱜ ᱠᱟᱱᱟ ᱟᱫᱚ ᱢᱤᱫ ᱜᱷᱟᱲᱤᱡ ᱵᱟᱫ ᱠᱷᱟᱡ ᱜᱮ ᱦᱟᱸᱜ ᱵᱟᱱᱟᱣ ᱞᱮᱱ ᱠᱷᱟᱡ ᱜᱮ ᱱᱟᱥᱛᱟ ᱵᱟᱲᱟ ᱦᱩᱭᱩᱜ-ᱟ
ᱦᱩᱸ᱾
ᱟᱵᱮᱱᱟᱜ ᱱᱟᱥᱛᱟ ᱠᱚᱫᱚ ᱦᱩᱭ ᱵᱟᱲᱟᱭᱮᱱᱟ ᱥᱮ ᱟᱹᱣᱨᱤ?
ᱟᱹᱣᱨᱤ ᱦᱩᱭᱩᱜ-ᱟ, ᱦᱚᱸᱜ-ᱚᱭ ᱱᱤᱛᱳᱜ ᱯᱟᱭᱨᱟᱜ ᱦᱩᱭᱩᱜ ᱞᱟᱹᱜᱤᱫ ᱯᱟᱭᱨᱟ ᱵᱟᱲᱟ ᱞᱮᱱ ᱜᱮ᱾ ᱟᱫᱚ ᱱᱟᱥᱛᱟ ᱦᱩᱭᱩᱜ-ᱟ᱾
ᱟᱪᱪᱷᱟ ᱟᱪᱪᱷᱟ᱾
ᱯᱟᱭᱨᱟ ᱵᱟᱲᱟ ᱵᱟᱝ ᱦᱩᱭ ᱠᱟᱱᱛᱮ ᱱᱟᱥᱛᱟ ᱵᱟᱝ ᱦᱩᱭ ᱠᱟᱱᱟ᱾
ᱦᱳᱭ ᱦᱳᱭ, ᱛᱚᱵᱮ
ᱦᱩᱸ, ᱛᱚᱵᱮ ᱟ ᱴᱚᱯᱤᱠ ᱱᱤᱭᱮ ᱢᱤᱫᱴᱮᱱ ᱠᱚᱛᱷᱟ ᱠᱚᱨᱟ ᱡᱟᱭ ᱛᱚ ᱢᱤᱫᱴᱮᱱ ᱥᱚᱢᱚᱭ ᱢᱚᱸᱡᱽ ᱜᱮ ᱯᱟᱨᱚᱢᱚᱜ-ᱟ ᱵᱚᱞᱮ᱾
ᱦᱮᱸ ᱞᱟᱹᱭ ᱦᱮᱸ ᱢᱟ
ᱦᱳᱭᱛᱚ ᱮᱥᱯᱳᱴ ᱠᱚᱨᱮ ᱟᱵᱮᱱᱟᱜ ᱤᱭᱟᱹ ᱨᱩᱪᱤ ᱢᱮᱱᱟᱜ-ᱟ ᱥᱮ ᱵᱟ? ᱜᱟᱛᱤ ᱠᱚᱨᱮ ᱡᱟᱸᱦᱟᱱᱟᱜ ᱠᱷᱮᱹᱞ ᱠᱚ ᱯᱷᱩᱴᱵᱚᱞ ᱠᱮᱨᱠᱮᱴ ᱠᱚ ᱡᱟᱸᱦᱟᱴᱟᱜ ᱜᱮ᱾
ᱢᱮᱱᱟᱜ ᱜᱮᱭᱟ ᱯᱷᱩᱴᱵᱚᱞ ᱠᱷᱮᱹᱞ᱾
ᱚ, ᱢᱟᱱᱮ ᱯᱷᱩᱴᱵᱚᱞ ᱵᱮᱱ ᱠᱩᱥᱤᱭᱟᱜ ᱛᱟᱸᱦᱮᱱᱟ? ᱟᱪᱪᱷᱟ ᱛᱚᱵᱮ ᱛᱚ, ᱯᱷᱩᱴᱵᱚᱞ ᱫᱚ ᱪᱮᱫ? ᱯᱷᱩᱴᱵᱚᱞ ᱫᱚ ᱚᱠᱟᱴᱷᱮᱡ ᱠᱷᱚᱡ ᱜᱟᱛᱮᱜ ᱵᱮᱱ ᱠᱩᱥᱤᱜ ᱛᱟᱸᱦᱮᱱᱟ ᱚᱠᱟᱴᱟᱜ ᱯᱚᱪᱤᱥᱮᱱ ᱠᱷᱚᱱᱚᱜ ᱢᱟᱱᱮ?
ᱢᱤᱰᱤᱞ ᱨᱮ, ᱛᱟᱞᱟ ᱨᱮ᱾ ᱛᱟᱞᱟ ᱨᱮᱜᱮ ᱵᱮᱥᱤ ᱞᱤᱧ ᱛᱟᱦᱮᱸᱜ, ᱢᱤᱰᱤᱞ ᱨᱮ᱾ ᱟᱨ ᱵᱟᱝᱠᱷᱟᱡ ᱟᱣᱩᱴ ᱰᱳᱨ ᱫᱷᱟᱨᱮ ᱨᱮ᱾
ᱚ, ᱢᱤᱰᱤᱞ ᱨᱮᱫᱚ ᱟᱹᱰᱤ ᱠᱟᱴ ᱟᱹᱰᱤ ᱟᱹᱰᱤ ᱢᱮᱦᱱᱚᱛ ᱵᱟᱞᱟ ᱢᱮᱦᱚᱱᱚᱛᱤ ᱯᱤᱞᱟᱭᱟᱹᱨ ᱫᱚᱨᱠᱟᱨᱚᱜ ᱠᱟᱱᱟ᱾ ᱪᱮᱫᱟᱜ ᱡᱮ ᱥᱟᱱᱟᱢ ᱵᱟᱦᱟᱨ ᱫᱚ ᱩᱱᱤᱜᱮ ᱫᱤᱯᱤᱞᱟ᱾ ᱪᱮᱫᱟᱜ ᱡᱮ ᱥᱟᱨᱟ ᱜᱷᱟᱹᱲᱤᱡ ᱩᱱᱤᱜᱮ ᱠᱷᱟᱴᱟᱣ ᱫᱚ ᱦᱩᱭᱩᱜ ᱛᱟᱭᱟ, ᱦᱩᱸ᱾
ᱦᱩᱸ, ᱠᱟᱡᱟᱠ ᱠᱷᱟᱴᱟᱜ-ᱟ, ᱞᱟᱜᱟᱜ-ᱟ
ᱛᱟᱨᱢᱟᱱᱮ ᱟᱹᱰᱤ ᱢᱚᱸᱡᱽ ᱡᱟᱭᱜᱟ ᱠᱷᱚᱡ ᱜᱮᱵᱮᱱ ᱜᱟᱛᱮᱜ-ᱟ ᱛᱚᱵᱮ ᱫᱚ ᱜᱟᱛᱮ ᱨᱮᱛᱚ ᱛᱟᱨᱢᱟᱱᱮ
ᱜᱚᱴᱟ ᱴᱟᱺᱰᱤ ᱟᱹᱪᱩᱨ ᱦᱩᱭᱩᱜ-ᱟ ᱰᱤᱯᱷᱮᱱᱥ ᱦᱚᱸ ᱜᱚᱲᱚᱣᱟᱠᱚ ᱦᱩᱭᱩᱜ-ᱟ ᱟᱨ ᱱᱟᱛᱮ ᱮᱥᱴᱨᱟᱭᱠᱟᱨ ᱦᱚᱸ ᱜᱚᱲᱚᱣᱟᱠᱚ ᱦᱩᱭᱩᱜ-ᱟ᱾
ᱦᱳᱭ᱾
ᱵᱟᱱᱟᱨ ᱱᱟᱠᱷᱟ ᱜᱮ
ᱡᱷᱚᱛᱚ ᱥᱮᱱ ᱜᱮ
ᱦᱳᱭ ᱦᱳᱭ ᱛᱚᱵᱮ ᱱᱟᱦᱟᱸᱜ ᱟᱯᱮ ᱥᱮᱫ ᱫᱚ ᱦᱟᱸᱜ ᱪᱮᱫ ᱞᱮᱠᱟ ᱢᱮᱪ ᱠᱚ ᱦᱩᱭᱩᱜ ᱵᱟᱲᱟᱜ ᱛᱟᱦᱮᱱᱟ ᱱᱟᱦᱟᱸᱜ ᱱᱚᱣᱟ ᱡᱟᱦᱟᱸ ᱢᱮᱛᱟᱜᱼᱟ ᱞᱟᱹᱴᱩ ᱠᱷᱮᱞᱟ ᱠᱚ ᱯᱚᱭᱥᱟ ᱠᱚ ᱛᱤᱱᱟᱹᱜ ᱠᱟᱛᱮᱫ ᱠᱚ ᱫᱚᱦᱚ ᱵᱟᱲᱟᱭ ᱛᱟᱦᱮᱱᱟ ᱢᱟᱱᱮ ᱞᱟᱹᱴᱩ ᱠᱷᱮᱞᱟ ᱦᱩᱭ ᱵᱟᱲᱟᱜ ᱛᱟᱦᱮᱱᱟ ᱥᱮ ᱵᱟᱝ ᱱᱟᱦᱟᱸᱜ?
ᱦᱮᱸ ᱟᱞᱮᱥᱮᱫ ᱟᱹᱰᱤ ᱜᱮᱠᱚ ᱫᱟᱱ ᱵᱟᱲᱟᱭᱟ ᱫᱮᱝ ᱰᱮᱲ ᱞᱟᱠᱷ ᱚᱱᱠᱟ ᱫᱟᱱ ᱜᱮᱭᱟ᱾ ᱮᱢᱜᱮ
ᱦᱳᱭ ᱦᱳᱭ
ᱞᱟᱹᱴᱩ ᱜᱟᱛᱮ ᱠᱚᱨᱮ
ᱦᱳᱭᱛᱚ ᱱᱩᱠᱩ ᱪᱮᱞᱮ ᱠᱚ ᱢᱮᱛᱟ ᱠᱚᱣᱟ?
ᱟᱫᱚ ᱚᱱᱠᱟᱱᱟᱜ ᱨᱮᱫᱚ ᱠᱟᱹᱴᱤᱡ ᱮᱠᱮᱱ ᱠᱚ ᱦᱮᱡ ᱞᱟᱹᱴᱩ ᱞᱟᱹᱴᱩ ᱞᱟᱹᱴᱩ ᱠᱚ ᱦᱟᱭᱟᱨ ᱠᱚᱣᱟ ᱛᱚ᱾ ᱮᱴᱟᱜ ᱠᱚ ᱟᱹᱜᱩᱠᱚ ᱵᱷᱮ ᱠᱚᱨ ᱯᱤᱞᱤᱭᱟᱨ ᱵᱤᱥᱤ
ᱟᱨ ᱵᱟᱨᱦᱮ ᱱᱩᱠᱩ ᱮᱱᱛᱜ ᱯᱷᱚᱨᱮᱱᱟᱨ ᱯᱞᱮᱭᱟᱨ ᱱᱩᱠᱩ ᱱᱟᱭᱡᱮᱨᱤᱭᱟᱱ ᱩᱱᱠᱩ ᱠᱚᱦᱚᱸ ᱡᱟᱹᱨᱩᱲ ᱚᱱᱟ ᱴᱤᱢ ᱨᱮᱠᱚ ᱛᱟᱦᱮᱱ ᱜᱮᱭᱟ ᱱᱟᱦᱟᱸᱜ ᱮᱱᱛᱮ ᱩᱱᱟᱹᱜ ᱜᱟᱱ ᱯᱨᱟᱭᱤᱡ ᱛᱟᱦᱮᱱ ᱠᱷᱟᱡ ᱫᱚ ᱦᱟᱸᱜ
ᱦᱮᱸ ᱩᱱᱠᱩ ᱜᱮᱛᱚ ᱵᱮᱥᱤ ᱠᱚ ᱛᱟᱦᱮᱱ ᱩᱱᱠᱩ ᱠᱚᱜᱩᱭᱮᱫ ᱠᱚᱣᱟ᱾ ᱜᱟᱛᱮᱱᱟ ᱡᱮ ᱛᱤᱨᱤᱥ ᱦᱟᱡᱟᱨ ᱨᱮᱭᱟᱜ ᱦᱟᱹᱵᱤᱡ ᱤᱧ ᱜᱟᱛᱮ ᱵᱟᱲᱟᱣ ᱠᱟᱱᱟ ᱛᱤᱨᱤᱥ ᱦᱟ ᱡᱟᱦᱟᱸ ᱯᱨᱮᱥ ᱢᱮᱱᱟᱜ ᱟᱠᱟᱫ ᱛᱤᱨᱤᱥ ᱯᱚᱸᱭᱛᱨᱤᱥ ᱤᱱᱠᱟᱹ ᱤᱱᱟᱹ ᱠᱷᱚᱱ ᱦᱟᱱᱛᱮ ᱫᱚ ᱵᱟᱹᱧ ᱜᱟᱛᱮ ᱠᱟᱱᱟ᱾
ᱚ ᱤᱧ ᱦᱚᱸ ᱜᱟᱛᱮᱜ ᱨᱮᱭᱟᱜ ᱫᱚ ᱯᱷᱩᱴᱵᱚᱞ ᱫᱚ ᱟᱹᱰᱤ ᱟᱹᱰᱤ ᱢᱟᱱᱮ ᱡᱩᱱᱩᱢ ᱛᱟᱦᱮᱸ ᱠᱟᱱ ᱛᱤᱧᱟᱹ ᱢᱤᱫ ᱚᱠ ᱛᱮ ᱟᱨ ᱜᱟᱛᱮ ᱦᱚᱧ ᱜᱟᱛᱮᱜ ᱠᱟᱱ ᱛᱟᱦᱮᱱ ᱜᱮᱭᱟ ᱢᱮᱱᱠᱷᱟᱱ ᱟᱹᱫᱤᱠ ᱛᱟᱨ ᱫᱚ ᱤᱧ ᱫᱚ ᱥᱚᱯᱥ ᱢᱟᱱᱮ ᱮᱠᱥᱴᱨᱟ ᱨᱮᱜᱮᱧ ᱛᱟᱦᱮᱼᱱᱚᱜ ᱠᱟᱱ ᱛᱟᱦᱮᱱᱟ ᱢᱟᱱᱮ ᱤᱧ ᱠᱷᱚᱡ ᱦᱚᱸ ᱢᱚᱸᱡᱽ ᱢᱚᱸᱡᱽ ᱠᱚᱲᱟ ᱠᱚ ᱛᱟᱦᱮᱸ ᱠᱟᱱᱟ᱾
ᱦᱮᱸ
ᱜᱟᱛᱮᱜ ᱣᱟᱞᱟ ᱜᱳᱞ ᱣᱟᱞᱟ ᱛᱚ ᱥᱠᱳᱨᱟᱨᱤᱧ ᱛᱟᱦᱮᱸ ᱠᱟᱱᱟ ᱦᱚᱸ ᱞᱮᱠᱤᱱ ᱟᱹᱰᱤ ᱠᱚᱢ ᱜᱮ ᱪᱟᱱᱥ ᱫᱚᱧ ᱧᱟᱢᱮᱫ ᱠᱟᱱ ᱛᱟᱦᱮᱱᱟ ᱪᱮᱫᱟᱜ ᱡᱮ ᱩᱱᱠᱩ ᱵᱟᱨᱦᱮ ᱠᱚᱨᱮ ᱠᱷᱚᱱ ᱜᱮ ᱩᱱᱠᱩ ᱮᱱᱛᱮ ᱮᱥᱠᱨᱚᱨ ᱠᱚ ᱠᱚ ᱟᱹᱜᱩᱭᱮᱫ ᱠᱚ ᱛᱟᱦᱮᱱ ᱠᱷᱟᱡ ᱩᱱ ᱥᱩᱢᱚᱭ ᱜᱮ ᱩᱱᱠᱩ ᱡᱩᱫᱤ ᱠᱚ ᱜᱳᱞᱮᱫ ᱠᱟᱱ ᱛᱟᱦᱮᱱᱟ᱾
ᱦᱮᱸ ᱦᱮᱸ
ᱵᱟᱨᱭᱟ ᱯᱮᱭᱟ ᱠᱚ ᱜᱳᱞ ᱠᱮᱫ ᱜᱮ ᱛᱚᱵᱮ ᱟᱹᱱᱮᱡ ᱜᱮ ᱪᱟᱱᱥ ᱧᱟᱢᱚᱜ ᱠᱟᱱ ᱛᱟᱦᱮᱱᱟ ᱟᱨ ᱵᱟᱝᱠᱷᱟᱱ ᱫᱚ ᱦᱟᱸᱜ ᱩᱱᱠᱩ ᱜᱮ ᱦᱟᱸᱜ ᱠᱚ ᱜᱟᱛᱮᱜ ᱠᱟᱱ ᱛᱟᱦᱮᱱᱟ᱾ ᱢᱤᱫ ᱵᱟᱨ ᱫᱚᱢ ᱯᱷᱟᱭᱱᱮᱞ ᱠᱚᱨᱮ ᱜᱟᱛᱮ ᱵᱟᱲᱟ ᱦᱩᱭ ᱞᱮᱱᱟ᱾ ᱟᱫᱚ ᱱᱟᱦᱟᱸᱜ ᱩᱱᱟᱹᱜ ᱪᱟᱱᱥ ᱚᱱᱠᱟ ᱵᱟᱝ ᱧᱟᱢ ᱵᱟᱲᱟ ᱵᱟᱝ ᱧᱟᱢ ᱵᱟᱲᱟ ᱞᱮᱱᱟ᱾
ᱦᱩᱸ ᱦᱩᱸ ᱟᱫᱚ ᱜᱟᱛᱮ ᱱᱚᱸᱰᱮ ᱜᱮ ᱢᱚᱸᱡᱟ ᱡᱟᱦᱟᱸᱭ ᱡᱩᱫᱤ ᱢᱟ ᱡᱮᱢᱟᱱ ᱤᱧ ᱡᱮᱢᱚᱱ ᱤᱧ ᱵᱟᱹᱧ ᱜᱟᱛᱮᱜᱼᱟ᱾ ᱟᱱᱮ ᱦᱟᱸᱰᱮ ᱡᱟᱭᱜᱟ ᱨᱮ ᱞᱟᱦᱟᱨᱮ
ᱦᱳᱭ
ᱞᱟᱦᱟᱨᱮ ᱜᱟᱛᱮᱜ ᱫᱚ ᱱᱤᱭᱟᱹᱜᱮ ᱡᱩᱫᱤ ᱡᱟᱭ ᱡᱩᱫᱤ ᱚᱱᱠᱟᱱᱤᱡ ᱯᱞᱮᱭᱟᱨ ᱡᱩᱫᱤᱭ ᱵᱟᱲᱟᱭᱟ᱾ ᱛᱟᱦᱚᱞᱮ ᱫᱚ ᱩᱱᱤ ᱫᱚ ᱯᱳᱭᱞᱳᱮ ᱤᱭᱟ. ᱥᱮᱱᱴᱟᱨ ᱥᱟᱶᱛᱮ ᱟᱢᱫᱚ ᱜᱳᱞ ᱦᱚᱴᱚ ᱠᱟᱜ ᱦᱮᱸ ᱛᱟᱦᱚᱞᱮ ᱫᱚ ᱟᱨᱠᱤ ᱡᱚᱛᱚ ᱠᱷᱚᱡ ᱚᱱᱟ ᱫᱚ ᱢᱚᱡᱽ ᱢᱟᱱᱮ ᱩᱱᱤᱭᱟᱜ ᱪᱮᱫ ᱞᱟ. ᱜᱤᱜ ᱩᱱᱤ ᱟᱭᱟᱜ ᱟᱯᱥᱳᱥᱚᱜ ᱟᱨᱠᱤ ᱟᱸᱡᱚᱢᱱᱟ ᱦᱮᱞᱳ ᱦᱮᱞᱳ